ᱡᱚᱦᱟᱨ ᱜᱮ
ᱡᱚᱦᱟᱨ ᱡᱚᱦᱟᱨ ᱟᱸᱡᱚᱢ ᱧᱟᱢᱮᱫᱼᱟ ᱵᱮᱱ?
ᱦᱮᱸ ᱟᱸᱡᱚᱢᱚᱜ ᱠᱟᱱᱟ ᱟᱫᱚ ᱠᱷᱟᱱ ᱪᱮᱫᱞᱮ ᱞᱮᱠᱟ ᱵᱮᱥ ᱵᱟᱲᱟᱭ ᱜᱮᱛᱚ?
ᱦᱳᱭ ᱵᱮᱥ ᱵᱟᱲᱟ ᱜᱮ ᱟᱹᱞᱤᱧ ᱫᱚ ᱟᱵᱮᱱ ᱜᱮ ᱪᱮᱫ ᱞᱮᱠᱟ?
ᱦᱩᱸ ᱤᱧ ᱦᱚᱸ ᱵᱮᱥ ᱵᱟᱲᱟ ᱜᱮ ᱢᱤᱱᱟᱹᱧᱟ ᱱᱤᱭᱟᱹ ᱱᱤᱭᱟᱹ ᱜᱷᱟᱹᱲᱤᱡ ᱫᱚ ᱾
ᱦᱳᱭ ᱦᱳᱭ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ ᱾
ᱦᱳᱭ ᱦᱳᱭ ᱦᱳᱭ ᱴᱷᱤᱠ ᱦᱳᱭ ᱦᱳᱭ ᱴᱷᱤᱠ ᱜᱮᱢ ᱞᱟᱹᱭᱟᱢ ᱠᱟᱫᱟ ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛ?
ᱟᱨ ᱱᱤᱛ ᱫᱚ ᱮᱠᱷᱚᱱ ᱪᱟᱥ ᱠᱟᱹᱢᱤ ᱫᱤᱱ ᱠᱟᱱᱟ ᱟᱫᱚ ᱟᱨ ᱠᱷᱮᱛ ᱵᱟᱹᱫᱽ ᱠᱚᱨᱮ ᱡᱟᱦᱟᱸ ᱢᱮᱱᱟᱜ ᱦᱟᱛᱟᱲᱜᱤᱭᱟᱹ ᱟᱫᱚ- ᱢᱤᱫ ᱜᱷᱟᱹᱲᱤ ᱠᱟᱛᱮᱫ ᱫᱚ ᱢᱤᱦᱩ ᱢᱮᱨᱚᱢ ᱥᱮ ᱰᱟᱹᱝᱨᱤ ᱠᱚᱦᱚᱸ ᱧᱮᱞ ᱵᱟᱲᱟᱭ ᱫᱚ ᱦᱩᱭᱩᱜ ᱜᱮᱭᱟ ᱦᱳᱭᱥᱮ ᱟᱨ ᱤᱱᱟᱹ ᱠᱚ ᱪᱷᱟᱰᱟ ᱠᱟᱛᱮ ᱦᱚᱸ ᱚᱲᱟᱜ ᱠᱚᱨᱮᱱᱟᱜ ᱠᱟᱹᱢᱤ ᱵᱟᱲᱟ ᱠᱚ ᱚᱱᱟ ᱠᱚᱦᱚᱸ ᱭᱟ ᱡᱮᱢᱚᱱ ᱠᱟᱹᱴᱤᱡ ᱠᱟᱹᱴᱤᱡ ᱚᱲᱟᱜ ᱠᱚᱨᱮ ᱠᱟᱹᱢᱤ ᱵᱟᱲᱟ ᱢᱮᱱᱟᱜᱼᱟ ᱡᱮᱞᱮᱠᱟ ᱩᱛᱩ ᱠᱚ ᱢᱟᱱᱮ ᱢᱟᱱᱮ ᱩᱛᱩ ᱠᱚ ᱪᱟᱥ ᱵᱟᱲᱟ ᱦᱩᱭ ᱠᱟᱱᱟ᱾ ᱟᱫᱚ ᱚᱱᱟ ᱠᱚᱦᱚᱸ ᱧᱮᱞ ᱵᱟᱲᱟᱭ ᱫᱚ ᱢᱤᱫ ᱜᱷᱟᱹᱲᱤ ᱠᱟᱛᱮᱫ ᱫᱚ ᱦᱩᱭᱩᱜ ᱜᱮᱭᱟ᱾ ᱟᱨ ᱥᱟᱶ ᱥᱟᱶᱛᱮ ᱡᱟᱦᱟᱸᱭ ᱠᱚ ᱢᱟᱱᱮ ᱥᱤᱢ ᱠᱚ ᱜᱮᱰᱮ ᱠᱚ ᱦᱮᱱᱟᱜ ᱠᱚᱣᱟ ᱩᱱᱠᱩ ᱠᱚᱦᱚᱸ ᱧᱮᱞ ᱵᱟᱲᱟ ᱫᱚ ᱦᱩᱭᱩᱜ ᱜᱮᱭᱟ ᱰᱷᱮᱨ ᱰᱷᱮᱨ ᱫᱷᱟᱨᱟ ᱫᱚ ᱵᱟᱹᱱᱩᱜ ᱟᱠᱟᱜ ᱠᱚᱣᱟ ᱠᱚᱢ ᱫᱷᱟᱨᱟ ᱜᱮ ᱢᱮᱱᱟᱜ ᱟᱠᱟᱫ ᱠᱚᱣᱟ᱾
ᱟᱪᱪᱷᱟ ᱟᱫᱚ ᱦᱟᱜ ᱠᱷᱟᱱ ᱪᱮᱫ ᱩᱛᱩ ᱦᱮᱸ
ᱟᱵᱮᱱ ᱫᱚ ᱪᱮᱫ ᱠᱚᱵᱮᱱ ᱪᱤᱠᱟᱹ ᱵᱟᱲᱟᱭ ᱜᱮᱭᱟ?
ᱟᱹᱞᱤᱧ ᱫᱚ ᱦᱟᱜ ᱠᱷᱟᱱ ᱯᱟᱹᱴᱷᱩᱣᱟᱹ ᱠᱟᱱᱟᱞᱤᱧ ᱟᱨ ᱱᱚᱣᱟ ᱚᱲᱟᱜ ᱠᱚᱨᱮ ᱜᱮ ᱱᱤᱛᱚᱜ ᱫᱚ ᱢᱮᱱᱟᱜ ᱞᱤᱧᱟᱹ ᱮᱱᱠᱷᱟᱱ᱾
ᱮᱠᱟᱞ ᱮᱠᱟᱞ
ᱦᱮᱸ
ᱚᱞᱚᱜ ᱯᱟᱲᱦᱟᱜ ᱫᱚ ᱱᱟᱯᱟᱭ ᱜᱮ ᱪᱟᱞᱟᱜ ᱠᱟᱱᱟ?
ᱦᱮᱸ ᱱᱟᱯᱟᱭᱜᱮ ᱪᱟᱞᱟᱜ ᱠᱟᱱᱟ ᱱᱤᱛᱚᱜ ᱫᱚ ᱱᱟᱯᱟᱭᱜᱮ ᱪᱟᱞᱟᱜ ᱠᱟᱱᱟ ᱟᱫᱚᱜᱠᱷᱟᱱ ᱱᱚᱜ ᱚᱭ ᱪᱟᱥᱵᱟᱥ ᱫᱤᱱ ᱠᱟᱱᱟ ᱛᱚ ᱠᱟᱹᱴᱤᱡ ᱚᱲᱟᱜ ᱥᱮᱫ ᱦᱮᱡ ᱦᱩᱭ ᱟᱠᱟᱱᱟ ᱟᱨ ᱱᱤᱛᱚᱜ ᱱᱚᱝᱠᱟᱱ ᱤᱭᱟᱹ ᱠᱚᱦᱚᱸ ᱵᱟᱹᱱᱩᱜᱼᱟ ᱵᱤᱱᱤᱰ ᱠᱚᱦᱚᱸ ᱦᱚᱛᱚ ᱫᱚ ᱪᱟᱵᱟ ᱟᱠᱟᱱᱟ ᱟᱫᱚ ᱞᱟᱹᱭᱮᱫᱟᱹᱧ ᱛᱟᱞᱚᱞᱮ ᱚᱲᱟᱜ ᱥᱮᱫ ᱨᱮ ᱠᱟᱹᱢᱤ ᱠᱚ ᱢᱮᱱᱟᱜ ᱛᱟᱞᱮᱭᱟ ᱚᱱᱟ ᱚᱲᱟᱜ ᱦᱚᱲ ᱪᱟᱜᱮ ᱜᱚᱨᱚᱵ ᱵᱟᱲᱟ ᱟᱠᱚ ᱦᱩᱭᱩᱜᱼᱟ
ᱦᱳᱭ ᱦᱳᱭ ᱦᱳᱭ
ᱦᱮᱸ ᱟᱫᱚ ᱦᱟᱸ ᱠᱷᱟᱱ ᱮᱸ ᱚ ᱞᱟᱹᱭ ᱠᱮᱫᱟᱢ ᱪᱟᱥ ᱪᱟᱥ ᱮ ᱫᱟᱢ ᱟᱜᱠᱷᱟᱱ ᱥᱚᱵᱽᱡᱤ ᱠᱚ ᱛᱟᱦᱚᱞᱮ ᱪᱮᱫ ᱠᱚ ᱥᱚᱵᱽᱡᱤ ᱠᱚᱢ ᱪᱟᱥ ᱟᱠᱟᱫᱟ?
ᱦᱮᱸ ᱥᱚᱵᱽᱡᱤ ᱠᱚᱛᱮ ᱢᱮᱱ ᱜᱟᱱᱚᱜᱼᱟ ᱠᱟᱨᱞᱟ ᱢᱮᱱᱟᱜ ᱟᱠᱟᱜᱼᱟ᱾
ᱦᱮᱸ
ᱠᱟᱨᱞᱟ ᱥᱟᱶ ᱥᱟᱶᱛᱮ ᱡᱟᱦᱟᱸ ᱵᱩᱨᱩ ᱨᱟᱦᱮᱲ ᱢᱮᱱᱟᱜ ᱟᱠᱟᱜᱼᱟ
ᱦᱮᱸ
ᱟᱨ ᱱᱚᱛᱮ ᱜᱷᱟᱸᱜᱨᱟ ᱢᱮᱱᱟᱜ ᱟᱠᱟᱫᱟ ᱦᱳᱭᱥᱮ ᱟᱨ ᱡᱟᱦᱟᱸ ᱫᱚᱵᱚᱱ ᱢᱮᱛᱟᱜ ᱠᱟᱱ ᱡᱟᱹᱯᱩᱫ ᱫᱤᱱᱟᱜ ᱡᱟᱦᱟᱸ ᱵᱮᱸᱜᱟᱲ ᱫᱚ᱾ ᱚᱱᱟ ᱵᱮᱸᱜᱟᱲ ᱠᱚ ᱢᱮᱱᱟᱜ ᱟᱠᱟᱫᱟ ᱡᱟᱹᱯᱩᱫ ᱫᱤᱱ ᱡᱟᱦᱟᱸ ᱦᱩᱭᱩᱜ ᱫᱚ ᱚᱱᱟ ᱵᱮᱸᱜᱟᱲ ᱠᱚ ᱪᱟᱥ ᱵᱟᱲᱟ ᱦᱩᱭᱩᱜ ᱠᱟᱱ ᱜᱮᱭᱟ᱾ ᱟᱨ ᱱᱚᱝᱠᱟ ᱢᱟ ᱟᱵᱚ ᱢᱟ ᱦᱩᱲᱩ ᱪᱟᱥ ᱫᱚ ᱡᱟᱹᱥᱛᱤ ᱜᱮᱛᱟᱵᱚᱱᱟ ᱢᱟᱱᱮ ᱦᱩᱲᱩ ᱪᱟᱥ ᱵᱷᱚᱨᱥᱟ ᱜᱮ᱾ ᱟᱞᱮ ᱠᱚᱫᱚ ᱟᱫᱚ ᱚᱱᱟ ᱥᱟᱶ ᱥᱟᱶᱛᱮ ᱦᱩᱲᱩ ᱪᱟᱥ ᱞᱟᱦᱟ ᱟᱣᱨᱤ ᱨᱮ᱾ ᱚᱱᱟ ᱫᱚ ᱚᱱᱟ ᱩᱛᱩ ᱪᱟᱥ ᱠᱚ ᱜᱟᱱᱚᱜᱼᱟ ᱱᱚᱛᱮ ᱫᱚ
ᱟᱪᱪᱷᱟ
ᱟᱫᱚ ᱦᱟᱜ ᱠᱷᱟᱱ ᱥᱚᱵᱡᱤ ᱠᱚᱫᱚᱢ ᱪᱟᱥ ᱟᱠᱟᱫᱟ ᱟᱫᱚ ᱥᱚᱵᱡᱤ ᱠᱚᱫᱚ ᱵᱟᱡᱟᱨ ᱨᱮ ᱦᱮᱸ ᱢᱟ ᱟᱹᱠᱷᱨᱤᱧ ᱜᱮᱭᱟ ᱥᱮ ᱚᱲᱟᱜ ᱨᱮᱜᱮ ᱡᱚᱢ ᱞᱟᱹᱜᱤᱫ ᱛᱮ?
ᱦᱳᱭ ᱦᱳᱭ ᱵᱟᱡᱟᱨ ᱨᱮᱦᱚᱸ ᱡᱩᱫᱤ ᱡᱟᱹᱥᱛᱤ ᱩᱱᱟᱹᱜ ᱡᱟᱹᱥᱛᱤ ᱛᱚ ᱟᱨ ᱪᱟᱥ ᱵᱟᱲᱟ ᱫᱚ ᱵᱟᱝ ᱦᱩᱭ ᱞᱮᱱᱟ᱾ ᱦᱮᱸ ᱛᱚᱵᱮ ᱡᱩᱫᱤ ᱡᱟᱹᱥᱛᱤ ᱜᱚᱫ ᱞᱮᱱᱠᱷᱟᱱᱡ ᱫᱚ ᱠᱤᱪᱷᱩ ᱵᱟᱡᱟᱨ ᱥᱮᱱ ᱦᱚᱸ ᱤᱫᱤ ᱜᱟᱱᱚᱜ ᱤᱫᱤ ᱵᱟᱲᱟᱭ ᱦᱩᱭᱩᱜ ᱜᱮᱭᱟ᱾ ᱟᱨ ᱵᱟᱝᱠᱷᱟᱱ ᱫᱚ ᱩᱛᱩ ᱡᱚᱢ ᱪᱟᱹᱞᱩᱜᱼᱟ᱾
ᱟᱪᱪᱷᱟ
ᱚᱲᱟᱜ ᱨᱮ ᱡᱟᱦᱟᱸ ᱩᱛᱩ ᱠᱟᱛᱮᱫ ᱡᱚᱢ ᱫᱚ ᱚᱱᱟ ᱫᱚ ᱪᱟᱹᱞᱩᱜᱼᱟ᱾ ᱟᱨ ᱡᱩᱫᱤ ᱡᱟᱹᱥᱛᱤ ᱞᱮᱱᱠᱷᱟᱱ ᱛᱚᱠᱷᱚᱱ ᱵᱟᱡᱟᱨ ᱥᱮᱡ ᱤᱫᱤ ᱦᱩᱭᱩᱜᱼᱟ᱾
ᱟᱪᱪᱷᱟ ᱟᱪᱪᱷᱟ
ᱴᱷᱤᱠ ᱜᱮᱭᱟ ᱟᱨ ᱦᱩᱲᱩ ᱢᱟᱢ ᱞᱟᱹᱭ ᱫᱟ ᱟᱯᱮᱥᱮᱫ ᱫᱚ ᱨᱚᱦᱚᱭ ᱪᱟᱞᱟᱜ ᱠᱟᱱᱟ ᱱᱤᱛᱚᱜ ᱮᱢ ᱞᱟᱹᱭ ᱫᱟ
ᱦᱳᱭ ᱦᱳᱭ ᱟᱫᱚᱞᱤᱧ ᱢᱮᱱᱮᱫ ᱛᱟᱦᱮᱱᱟ ᱡᱮᱢᱚᱱ ᱟᱯᱮ ᱥᱮᱫ ᱡᱮᱢᱚᱱ ᱦᱩᱲᱩ ᱥᱟᱶ ᱥᱟᱶᱛᱮ ᱱᱚᱜ ᱱᱚᱝᱠᱟ ᱩᱛᱩ ᱠᱚ ᱵᱟᱯᱮ ᱨᱚᱦᱚᱭ ᱵᱟᱲᱟᱭ ᱜᱮᱭᱟ ᱟᱯᱮ ᱚᱱᱛᱮ ᱫᱚ
ᱵᱟᱝ ᱟᱞᱮᱥᱮᱫ ᱫᱚ ᱱᱤᱛᱚᱜ ᱫᱚ ᱩᱛᱩ ᱠᱚᱫᱚ ᱵᱟᱝᱠᱚ ᱨᱚᱦᱚᱭ ᱜᱮᱭᱟ ᱩᱛᱩ ᱵᱚᱞᱛᱮ ᱡᱟᱦᱟᱸ ᱚᱲᱟᱜ ᱵᱟᱲᱜᱮ ᱠᱚᱨᱮ ᱡᱟᱦᱟᱸ ᱩᱛᱩ ᱠᱚ ᱨᱚᱦᱚᱭ ᱵᱟᱲᱟ ᱦᱩᱭᱩᱜ ᱜᱮᱭᱟ, ᱡᱮᱢᱚᱱ ᱦᱩᱭᱩᱜ ᱠᱟᱱᱟ ᱦᱚᱛᱚᱫ ᱛᱟᱨᱯᱚᱨᱮ ᱦᱩᱭᱩᱜ ᱠᱟᱱᱟ ᱠᱩᱸᱫᱽᱨᱤ ᱛᱟᱨᱯᱚᱨᱮ ᱮᱢᱟᱱ ᱛᱮᱢᱟᱱ ᱟᱨᱚ ᱢᱮᱱᱟᱜᱼᱟ ᱡᱟᱦᱟᱸ ᱠᱚᱫᱚ ᱚᱲᱟᱜ ᱵᱟᱲᱜᱮ ᱨᱮ ᱨᱚᱦᱚᱭ ᱜᱟᱱᱚᱜᱼᱟ᱾ ᱦᱮᱸ ᱥᱮ
ᱦᱳᱭ ᱦᱳᱭ
ᱚᱱᱟᱜᱮ ᱟᱨᱠᱤ ᱢᱟᱱᱮ ᱠᱷᱮᱛ ᱠᱚᱨᱮ ᱫᱚ ᱠᱷᱟᱱ ᱩᱛᱩ ᱠᱚᱫᱚ ᱱᱤᱭᱟᱹ ᱥᱚᱢᱚᱭ ᱫᱚ ᱵᱟᱝᱠᱚ ᱨᱚᱦᱚᱭ ᱜᱮᱭᱟ, ᱠᱷᱮᱛ ᱠᱚᱨᱮ ᱫᱚ ᱚᱱᱮ ᱤᱭᱟᱹ ᱡᱚᱸᱰᱨᱟ ᱠᱚᱠᱚ ᱨᱚᱦᱚᱭ ᱵᱟᱲᱟ ᱠᱟᱫᱟ ᱠᱤᱪᱷᱩᱜᱟᱱ ᱦᱚᱲ ᱠᱚᱫᱚ
ᱟᱪᱪᱷᱟ ᱟᱪᱪᱷᱟ ᱟᱨ ᱢᱮᱱᱮᱫᱼᱟ ᱡᱮ ᱚᱜ-ᱚᱭ ᱡᱮᱢᱚᱱ ᱟᱨᱚ ᱥᱤᱡᱤᱱ ᱯᱟᱨᱚᱢᱮᱱᱟ ᱟᱫᱚ ᱱᱤᱛᱚᱜ ᱫᱚ ᱚᱱᱟ ᱥᱤᱡᱤᱱ ᱫᱚ ᱵᱟᱝ ᱠᱟᱱᱟ᱾ ᱡᱮᱢᱚᱱ ᱟᱹᱞᱩ ᱠᱚ ᱥᱮ ᱯᱮᱸᱭᱟᱡᱽ ᱠᱚ ᱱᱚᱜᱱᱟ ᱠᱚ ᱚᱱᱟ ᱪᱟᱥ ᱵᱟᱥ ᱵᱟᱲᱟᱭ ᱦᱩᱭᱩᱜᱼᱟ ᱟᱯᱮᱭᱟᱜ ᱴᱚᱴᱷᱟ ᱠᱚᱨᱮ?
ᱟᱞᱮ ᱴᱚᱴᱷᱟ ᱨᱮᱫᱚ ᱱᱚᱝᱠᱟᱱᱟᱜ ᱪᱟᱥ ᱫᱚ ᱵᱟᱝ ᱦᱩᱭᱩᱜ ᱜᱮᱭᱟ, ᱠᱟᱨᱚᱱ ᱟᱞᱮᱭᱟᱜ ᱴᱚᱴᱷᱟ ᱨᱮᱫᱚ ᱚᱱᱠᱟᱱ ᱦᱟᱥᱟ ᱫᱚ ᱵᱟᱝ ᱠᱟᱱᱟ ᱥᱮ ᱡᱮ ᱟᱞᱩ ᱪᱟᱥ ᱨᱮᱱᱟᱜ ᱦᱟᱥᱟ ᱫᱚ ᱡᱟᱦᱟᱸ ᱟᱹᱞᱩ ᱠᱚ ᱪᱟᱥ ᱦᱩᱭᱩᱜᱼᱟ ᱥᱮ ᱯᱮᱸᱭᱟᱡᱽ ᱠᱚ ᱪᱟᱥ ᱦᱩᱭᱩᱜᱼᱟ ᱟᱹᱞᱮ ᱱᱚᱣᱟ ᱠᱚᱨᱮ ᱫᱚ ᱚᱱᱠᱟ ᱫᱚ ᱵᱟᱝ ᱡᱟᱥᱴ ᱦᱩᱲᱩ ᱠᱚᱠᱚ ᱪᱟᱥ ᱜᱮᱭᱟ ᱟᱨ ᱪᱟᱥ ᱦᱩᱭᱩᱜ ᱜᱮᱭᱟ ᱱᱚᱜᱼᱚᱭ ᱛᱩᱲᱤ ᱛᱟᱨᱯᱚᱨᱮ ᱠᱷᱚᱥᱞᱟ ᱱᱚᱜ ᱱᱚᱣᱟ ᱠᱚ ᱪᱟᱥ ᱦᱩᱭᱩᱜᱼᱟ᱾ ᱱᱮᱛᱟᱨ ᱱᱚᱣᱟ ᱫᱚ ᱱᱤᱛᱚᱜ ᱫᱚ ᱵᱟᱠᱚ ᱪᱟᱥᱟ ᱱᱤᱛᱚᱜ ᱫᱚ ᱦᱟᱸᱜ ᱠᱷᱟᱱ ᱪᱟᱥᱫᱤᱱ ᱠᱟᱱᱟ ᱡᱮᱦᱮᱛᱩ
ᱦᱳᱭ ᱦᱳᱭ ᱦᱳᱭ ᱟᱪᱪᱷᱟ ᱱᱚᱜᱼᱚᱭ ᱡᱮ ᱚᱱᱟ ᱡᱟᱦᱟᱸ ᱟᱸᱡᱚᱢᱟᱢ ᱞᱟᱹᱭ ᱠᱮᱫ ᱛᱟᱞᱟᱝ ᱟᱹᱞᱩ ᱥᱮ ᱯᱮᱸᱭᱟᱡᱽ ᱠᱚᱫᱚ ᱪᱟᱥ ᱵᱟᱲᱟ ᱫᱚ ᱚᱱᱠᱟᱱ ᱦᱟᱥᱟ ᱡᱳᱜᱜᱚ ᱫᱚ ᱵᱟᱝ ᱠᱟᱱᱟ᱾ ᱦᱮᱸ ᱛᱚᱵᱮ ᱱᱚᱜᱼᱚᱭ ᱛᱩᱲᱤ ᱞᱟᱹᱭ ᱠᱮᱫ ᱫᱚ ᱚᱱᱟ ᱛᱩᱲᱤ ᱪᱟᱥ ᱫᱚ ᱪᱮᱫ ᱞᱮᱠᱟ ᱦᱩᱭᱩᱜᱼᱟ? ᱢᱟᱱᱮ ᱰᱷᱮᱨ ᱫᱷᱟᱨᱟ ᱥᱮ ᱠᱚᱢ ᱫᱷᱟᱨᱟ ᱧᱚᱜ ᱜᱮ ᱦᱩᱭᱩᱜᱼᱟ᱾
ᱦᱮᱸ ᱟᱞᱮᱥᱮᱫ ᱫᱚ ᱛᱩᱲᱤ ᱫᱚ ᱫᱚᱢᱮ ᱠᱚ ᱪᱟᱥᱟ ᱠᱟᱨᱚᱱ ᱛᱩᱲᱤ ᱫᱚ ᱢᱤᱫ ᱢᱤᱫᱴᱟᱝ ᱥᱚᱢᱚᱭ ᱟᱠᱟ ᱡᱟᱦᱟᱸ ᱥᱤᱡᱤᱱ ᱢᱮᱱᱟᱜᱼᱟ, ᱛᱩᱲᱤ ᱤᱭᱟᱹ ᱨᱮᱱᱟᱜ ᱡᱟᱦᱟᱸ ᱟᱨ ᱚᱱᱟᱫᱚ ᱚᱠᱟ ᱥᱚᱢᱚᱭ ᱠᱚ ᱪᱟᱥᱟ ᱢᱮᱱᱫᱟᱹᱧ ᱠᱟᱹᱴᱤᱡ ᱞᱟᱹᱭ ᱛᱟᱞᱟᱝ ᱢᱮᱥᱮ ᱛᱩᱲᱤ ᱚᱠᱟ ᱥᱚᱢᱚᱭ ᱠᱚ ᱪᱟᱥ ᱜᱮᱭᱟ?
ᱦᱳᱭ ᱚᱱᱟ ᱛᱩᱲᱤ ᱫᱚᱠᱚ ᱪᱟᱥᱟ ᱚᱱᱟ ᱡᱚᱠᱷᱚᱱ ᱜᱩᱦᱩᱢ ᱵᱟᱠᱚ ᱟᱞᱮᱫᱚ ᱱᱚᱛᱮ ᱫᱚ ᱱᱚᱝᱠᱟ ᱥᱚᱢᱚᱭᱞᱮ ᱪᱟᱥᱟ ᱡᱮᱢᱚᱱ ᱱᱚᱜᱼᱚᱭ ᱡᱮ ᱦᱩᱲᱩ ᱡᱮᱢᱚᱱ ᱵᱚᱱ ᱨᱚᱦᱚᱭᱟ ᱨᱚᱦᱚᱭ ᱠᱟᱛᱮᱫ ᱵᱤᱞᱤ ᱠᱟᱛᱮᱫ ᱚᱲᱟᱜ ᱛᱮᱵᱚᱱ ᱟᱹᱜᱩᱭᱟ ᱜᱮᱫ ᱠᱟᱛᱮᱫ ᱛᱚ ᱚᱱᱟ ᱦᱩᱲᱩ ᱨᱟᱠᱟᱵ ᱥᱟᱶ ᱥᱟᱶ ᱛᱮᱜᱮ ᱚᱱᱟ ᱦᱩᱲᱩ ᱠᱷᱮᱛ ᱨᱮᱜᱮ ᱛᱩᱲᱤ ᱠᱚ ᱢᱟᱱᱮ ᱥᱤ ᱵᱚᱛᱟᱨ ᱠᱟᱛᱮᱜ ᱚᱸᱰᱮ ᱜᱮ ᱛᱩᱲᱤ ᱞᱮ ᱮᱨᱟ᱾ ᱚᱱᱮ ᱚᱱᱠᱟ ᱠᱟᱱᱟ ᱱᱚᱛᱮ ᱫᱚ ᱢᱟᱱᱮ ᱞᱟᱹᱭ ᱜᱟᱱᱚᱜᱼᱟ ᱡᱮᱢᱚᱱ ᱛᱚ ᱟᱵᱩ ᱫᱚ ᱠᱟᱨᱛᱤᱠ ᱟᱸᱜᱷᱟᱲ ᱵᱚᱸᱜᱟ ᱫᱚ ᱦᱩᱲᱩ ᱤᱨ ᱫᱤᱱ ᱠᱟᱱ ᱛᱟᱵᱚᱱᱟ
ᱦᱮᱸ
ᱛᱟᱯᱚᱨ ᱚᱱᱟ ᱦᱩᱲᱩ ᱤᱨ ᱫᱤᱱ ᱚᱱᱟ ᱦᱩᱲᱩ ᱚᱱᱟ ᱥᱤᱡᱤᱱ ᱤᱨ ᱯᱟᱨᱚᱢ ᱞᱮᱱᱠᱷᱟᱱ ᱜᱮ ᱚᱲᱟᱜ ᱛᱮᱵᱚ ᱟᱹᱜᱩ ᱜᱩᱴᱟᱢ ᱞᱮᱠᱷᱟᱡ ᱜᱮ ᱦᱩᱲᱩ ᱠᱚ᱾ ᱟᱫᱚ ᱚᱱᱟ ᱠᱷᱮᱛ ᱨᱮᱜᱮ ᱟᱫᱚ ᱢᱚᱡᱽ ᱛᱮ ᱦᱩᱲᱩ ᱨᱮᱱᱟᱜ ᱦᱩᱲᱩ ᱠᱚᱨᱮᱱᱟᱜ ᱡᱟᱦᱟᱸ ᱞᱟᱸᱰᱟ ᱠᱚ ᱛᱟᱦᱮᱱ ᱜᱮᱭᱟ ᱟᱫᱚ ᱚᱱᱟ ᱢᱚᱡᱽ ᱛᱮ ᱥᱤ ᱵᱟᱲᱟ ᱠᱟᱛᱮᱫ ᱥᱤ ᱠᱟᱛᱮᱫ ᱚᱱᱟ ᱠᱚ ᱢᱤᱫᱴᱮᱡ ᱢᱤᱫᱴᱮᱡ ᱡᱚᱵᱽᱨᱟ ᱠᱚ ᱥᱮ ᱦᱩᱲᱩ ᱨᱮᱱᱟᱜ ᱞᱟᱸᱰᱷᱟᱹ ᱛᱮᱜ ᱠᱚ ᱚᱱᱟ ᱠᱚ ᱵᱷᱟᱥᱟ ᱥᱟᱯᱷᱟ ᱠᱟᱛᱮᱫ, ᱵᱟᱪᱷᱟ ᱥᱟᱯᱷᱟ ᱠᱟᱛᱮᱫ ᱟᱫᱚ ᱚᱸᱰᱮ ᱫᱚ ᱜᱩᱦᱩᱢ ᱥᱮ ᱛᱩᱲᱤ ᱮᱨ ᱜᱟᱱᱚᱜᱼᱟ᱾ ᱚᱱᱠᱟ ᱟᱞᱮ ᱫᱚᱞᱮ ᱚᱱᱟ ᱥᱤᱡᱤᱱ ᱞᱮ ᱚᱨᱟ ᱢᱟᱱᱮ ᱠᱟᱨᱛᱤᱠ ᱟᱜᱷᱟᱲ ᱵᱚᱸᱜᱟ ᱞᱮ ᱮᱨᱟ᱾
ᱟᱪᱪᱷᱟ ᱟᱫᱚ ᱟᱞᱮ ᱪᱮᱫ ᱫᱚ ᱠᱷᱟᱱ ᱦᱚᱜᱼᱚ ᱱᱚᱣ ᱤᱭᱟᱹ ᱥᱳᱢᱚᱭ ᱜᱮ ᱠᱚ ᱮᱨᱟ ᱨᱟᱵᱟᱝ ᱫᱤᱱᱚᱜ ᱠᱟᱱᱟ ᱫᱤᱱ ᱛᱩᱲᱤ ᱠᱚᱫᱚ ᱠᱚ ᱮᱨᱟ ᱾
ᱦᱳᱭ ᱦᱳᱭ ᱨᱟᱵᱟᱝ ᱫᱤᱱ ᱜᱮ ᱯᱟᱲᱟᱜ ᱠᱟᱱᱟ ᱠᱟᱹᱨᱛᱤᱠ ᱟᱵᱷᱚ ᱠᱟᱹᱨᱛᱤᱠ ᱟᱜᱷᱟᱲ ᱵᱚᱸᱜᱟ ᱫᱚ ᱾ ᱚᱱᱟ ᱫᱚ ᱨᱟᱵᱟᱝ ᱨᱤᱛᱩ ᱠᱟᱱ ᱜᱮᱭᱟ ᱾
ᱦᱳᱭ ᱦᱳᱭ ᱦᱳᱭ ᱾
ᱛᱚ ᱠᱟᱹᱨᱛᱤᱠ ᱟ ᱟᱸᱜᱷᱟᱲ ᱵᱚᱸᱜᱟ ᱯᱮ ᱮᱨᱟ ᱱᱚᱜᱼᱚᱭ ᱡᱮᱢᱚᱱ ᱚᱱᱟ ᱛᱩᱲᱤ ᱟᱫᱚ ᱩᱱᱤ ᱫᱚ ᱛᱩᱲᱤ ᱫᱚ ᱚᱱᱟ ᱫᱚᱯᱮ ᱪᱤᱫ ᱞᱤᱠᱟᱭᱟ ᱢᱟᱱᱮ ᱛᱩᱲᱤ ᱫᱚ ᱟᱸᱡᱚᱢ ᱠᱟᱜ ᱠᱚᱣᱟᱞᱤᱧ ᱡᱟᱹᱥᱛᱤ ᱠᱟᱹᱭᱛᱮ ᱚᱱᱟ ᱫᱚ ᱥᱩᱱᱩᱢ ᱨᱮ ᱵᱮᱵᱚᱦᱟᱨᱟ ᱡᱟᱦᱟᱸ ᱚᱱᱮ ᱵᱚᱱ ᱩᱛᱩ ᱵᱟᱲᱟᱭᱟᱵᱚᱱ ᱥᱮ ᱵᱚᱱ ᱚᱡᱚᱜ ᱦᱚᱸᱵᱚᱱ ᱚᱡᱚᱫ ᱜᱮᱭᱟ ᱾ ᱩᱢ ᱯᱟᱭᱨᱟ ᱜᱷᱟᱹᱲᱤᱱ ᱛᱚ ᱚᱱᱟ ᱥᱩᱱᱩᱢ ᱡᱟᱹᱥᱛᱤ ᱫᱚᱠᱚ ᱱᱚᱛᱮ ᱫᱚᱠᱚ ᱥᱩᱱᱩᱢᱟ ᱾ ᱟᱨ ᱥᱩᱱᱩᱢ ᱥᱟᱶ ᱥᱟᱶᱛᱮ ᱡᱮᱢᱚᱱ ᱩ ᱛᱩ ᱠᱚᱨᱮᱜ ᱦᱚᱸ ᱠᱚ ᱞᱟ ᱨᱤᱜ ᱢᱮᱥᱟᱞᱟᱠᱚ ᱨᱤᱫ ᱢᱮᱥᱟᱞᱟᱠᱚ ᱩᱛᱩ ᱠᱚᱨᱮᱜ ᱾ ᱟᱫᱚ ᱚᱱᱮ ᱚᱱᱛᱮ ᱫᱚ ᱪᱤᱫ ᱞᱮᱠᱟ ᱠᱚ ᱵᱮᱵᱚᱦᱟᱨᱟ ᱛᱩᱲᱤ ᱫᱚ?
ᱦᱮᱸ ᱛᱩᱲᱤ ᱫᱚ ᱱᱚᱛᱮ ᱱᱚᱛᱮ ᱫᱚ ᱚᱱᱠᱟᱜᱮ ᱡᱟᱦᱟᱸ ᱞᱮᱠᱟᱢ ᱢᱮᱱ ᱠᱮᱫᱟ ᱛᱩᱲᱤ ᱫᱚ ᱮᱭ ᱮᱸ ᱤᱭᱟᱹᱭᱟᱠᱚ ᱩᱛᱩ ᱠᱚᱨᱮ ᱠᱚ ᱵᱮᱣᱦᱟᱨᱟ ᱚᱱᱟ ᱥᱟᱶᱛᱮ ᱠᱤᱪᱷᱩ ᱜᱟᱱ ᱦᱚᱲ ᱫᱚ ᱟᱹᱠᱷᱨᱤᱧ ᱜᱮᱭᱟ ᱠᱚ ᱾ ᱟᱨ ᱢᱟᱱᱮ ᱠᱤᱪᱷᱩ ᱜᱟᱱ ᱫᱚ ᱢᱟᱱᱮ ᱫᱚᱦᱚ ᱠᱟᱜ ᱦᱩᱭᱩᱜ ᱜᱮᱭᱟ ᱚᱱᱟ ᱚᱲᱟᱜ ᱠᱚᱨᱮ ᱚᱱᱮ ᱯᱚᱨᱮᱛᱮ ᱡᱚᱠᱷᱚᱱ ᱢᱟᱱᱮ ᱞᱟᱜᱟᱜᱼᱟ ᱛᱚᱠᱷᱚᱱ ᱟᱨᱚ ᱚᱱᱟ ᱤᱭᱟᱹᱭ ᱦᱩᱭᱩᱜᱼᱟ ᱢᱟᱱᱮ ᱞᱟᱹᱦᱩᱫ ᱠᱟᱛᱮᱜ ᱚᱱᱟ ᱥᱩᱱᱩᱢ ᱦᱩᱭᱩᱜᱼᱟ ᱛᱟᱨᱯᱚᱨᱮ ᱚᱱᱟ ᱵᱮᱵᱚᱦᱟᱨ ᱦᱩᱭᱩᱜᱼᱟ ᱟᱨᱠᱤ ᱾
ᱦᱳᱭ ᱦᱳᱭ ᱦᱳᱭ ᱾ ᱟᱫᱚ ᱥᱩᱱᱩᱢ ᱫᱚ ᱥᱮᱫᱟᱭ ᱫᱷᱟᱨᱟ ᱢᱟ ᱜᱚᱲᱚᱢ ᱦᱟᱲᱟᱢ ᱛᱟᱠᱚ ᱠᱚ ᱞᱟᱹᱭᱮᱫ ᱛᱟᱦᱮᱸ ᱠᱟᱱᱟ ᱡᱮ ᱥᱩᱱᱩᱢᱮᱫ ᱛᱟᱦᱮᱸᱱᱟᱠᱚ ᱩᱱᱠᱩ ᱫᱚ ᱡᱟᱦᱟᱸ ᱚᱲᱟᱜ ᱨᱮᱱᱟᱜ ᱡᱟᱦᱟᱸ ᱥᱚᱨᱚᱢᱡᱟᱢ ᱠᱚ ᱛᱟᱦᱮᱸ ᱠᱟᱱ ᱫᱚ ᱾ ᱚᱱᱠᱟ ᱠᱟᱛᱮᱱᱫ, ᱢᱟᱱᱮ ᱦᱩᱲᱩᱝ ᱞᱟᱹᱦᱩᱫ ᱫᱟᱹᱠᱩ ᱾ ᱦᱳᱭᱥᱮ, ᱟᱫᱚ ᱱᱮᱛᱟᱨ ᱫᱚ ᱡᱟᱹᱥᱛᱤ ᱠᱟᱭ ᱛᱮ ᱞᱤᱧ ᱧᱮᱞᱮᱫ ᱠᱚᱣᱟ ᱢᱟᱱᱮ ᱚᱱᱟ ᱫᱚ ᱵᱟᱹᱱᱩᱜᱼᱟ ᱰᱷᱤᱨ ᱚᱱᱟ ᱡᱟᱦᱟᱸ ᱠᱩ ᱡᱟᱦᱟᱸ ᱛᱚ ᱥᱩᱱᱩᱢᱮᱫ ᱛᱟᱦᱮᱸ ᱱᱟᱵᱚᱱ ᱥᱮ ᱾ ᱚᱱᱮ ᱚᱱᱟ ᱡᱚᱱᱛᱨᱚᱯᱟᱹᱛᱤ ᱠᱚᱫᱚ ᱵᱟᱹᱱᱩᱜ ᱟᱠᱟᱜᱼᱟ ᱟᱫᱚ ᱱᱮᱛᱟᱨ ᱫᱚ ᱡᱟᱹᱥᱛᱤ ᱛᱮ ᱫᱚ ᱟᱫᱚ ᱢᱤᱥᱤᱱ ᱨᱤᱜᱤ ᱠᱩ ᱥᱩᱱᱩᱢ ᱟᱹᱜᱩᱜ ᱦᱚᱪᱚᱭ ᱫᱟ, ᱛᱚ ᱚᱱᱛᱮ ᱦᱚᱸ ᱚᱱᱠᱟ ᱜᱮ ᱢᱮᱱᱟᱜᱼᱟᱥ ᱥᱤᱫᱟᱭ ᱞᱤᱠᱟᱜᱤ ᱚᱱᱮ ᱡᱟᱦᱟᱸ ᱛᱮᱠᱚ ᱥᱩᱱᱩᱢᱮᱫ ᱛᱟᱦᱮᱸᱱ ᱫᱚ ᱾ ᱜᱚᱲᱚᱢ ᱦᱟᱲᱟᱢ ᱛᱟᱠᱚ ᱵᱤᱫᱟᱹᱞ ᱨᱮ ᱚᱱᱠᱟᱱᱟᱜ ᱛᱮᱜᱮ ᱠᱚ ᱥᱩᱱᱩᱢᱟ ᱾
ᱵᱟᱝ ᱚᱱᱠᱟᱱᱟᱜ ᱫᱚ ᱵᱟᱝ ᱠᱟᱨᱚᱱ ᱱᱮᱛᱟᱨ ᱫᱚ ᱵᱟᱡᱟᱨ ᱨᱮ ᱦᱮᱡ ᱟᱠᱟᱱᱟ ᱡᱚᱱᱛᱨᱚ ᱠᱚ ᱾ ᱢᱮᱥᱤᱱ ᱠᱚᱠᱚ ᱵᱮᱱᱟᱣ ᱠᱟᱫᱟ ᱛᱚ ᱚᱱᱟ ᱠᱚᱨᱮ ᱠᱚ ᱤᱭᱟᱹᱭ ᱡᱮᱢᱚᱱ ᱦᱳᱲᱳ ᱠᱚ ᱞᱟᱦᱟ ᱛᱮᱫᱚ ᱰᱷᱤᱝᱠᱤ ᱛᱮᱠᱚ ᱟ ᱞᱟᱹᱦᱩᱰᱮᱫ ᱛᱟᱦᱮᱸᱱ ᱱᱮᱛᱟᱨ ᱫᱚ ᱰᱷᱤᱝᱠᱤ ᱦᱚᱸ ᱱᱮᱛᱟᱨ ᱫᱚ ᱵᱟᱝ ᱧᱮᱞᱚᱜ ᱠᱟᱱ ᱢᱤᱫᱵᱟᱨ ᱢᱮᱱᱟᱜ ᱨᱮᱦᱚᱸ ᱚᱱᱟ ᱢᱟ ᱚᱱᱟ ᱰᱷᱤᱝ ᱠᱤ ᱤᱭᱟᱹ ᱨᱮᱜᱮ ᱢᱟᱱᱮ ᱚᱱᱟ ᱵᱮᱱᱟᱣ ᱠᱟᱛᱮᱜ ᱜᱮ ᱢᱮᱱᱟᱜᱼᱟ ᱢᱟᱨᱤᱜ ᱠᱟᱱᱟ ᱾
ᱦᱳᱭ ᱦᱳᱭ ᱦᱳᱭ, ᱚᱱᱟ ᱵᱮᱥ ᱟᱹᱰᱤ ᱡᱚᱛᱷᱟᱛ ᱠᱟᱛᱷᱟ ᱜᱮᱵᱮᱱ ᱞᱟᱹᱭ ᱠᱮᱜᱼᱟ ᱜᱚᱝᱠᱮ ᱾ ᱦᱮᱸ ᱰᱷᱤᱝᱠᱤ ᱫᱚ ᱞᱟᱦᱟ ᱫᱚ ᱛᱟᱦᱮᱸ ᱠᱟᱱᱟ ᱚᱲᱟᱜ ᱚᱲᱟᱜ ᱞᱮᱠᱟ ᱛᱟᱦᱮᱸ ᱠᱟᱱᱟ ᱮᱱᱠᱷᱟᱱ ᱱᱤᱛᱚᱜ ᱫᱚ ᱵᱟᱹᱭ ᱵᱟᱹᱭ ᱛᱮ ᱟᱫ ᱪᱟᱞᱟᱜ ᱠᱟᱱᱟ ᱟᱨ ᱡᱟᱦᱟᱸᱭ ᱠᱚᱴᱷᱮᱱ ᱦᱚᱸ ᱡᱩᱫᱤ ᱢᱮᱱᱟᱜᱼᱟ ᱮᱱᱠᱷᱟᱱ ᱫᱚ ᱞᱤᱸᱫᱤᱨ ᱠᱚ ᱞᱟᱜᱟᱜ ᱠᱟᱱᱟ ᱚᱱᱟ ᱰᱷᱤᱝᱠᱤ ᱨᱮ ᱾ ᱢᱟᱱᱮ ᱵᱮᱵᱚᱦᱟᱨ ᱡᱳᱜᱜᱳ ᱜᱮ ᱵᱟᱹᱱᱩᱜ ᱟᱠᱟᱜᱼᱟ ᱰᱷᱤᱝᱠᱤ ᱵᱟᱝ ᱠᱚ ᱞᱮᱵᱮᱫ ᱞᱟᱹᱜᱤᱫᱚᱜ ᱠᱟᱱ ᱱᱮᱛᱟᱨ ᱠᱚ ᱾ ᱱᱮᱛᱟᱨ ᱠᱚ ᱡᱟᱦᱟᱸᱭ ᱟᱵᱚ ᱞᱮᱠᱟᱱ ᱡᱤᱭᱟᱹᱱ ᱠᱚ ᱰᱷᱤᱝᱠᱤ ᱵᱟᱠᱚ ᱠᱩᱥᱤᱭᱟᱜ ᱠᱟᱱᱟ ᱾ ᱟᱫᱚ ᱱᱮᱛ ᱱᱮᱛᱟᱨ ᱫᱚ ᱚᱱᱟ ᱦᱩᱲᱩ ᱞᱟᱹᱦᱩᱜ ᱢᱤᱥᱤᱱ ᱦᱚᱸ ᱦᱮᱡ ᱟᱠᱟᱱ ᱛᱮ ᱟᱫᱚ ᱚᱸᱰᱮ ᱜᱮ ᱠᱚ ᱤᱫᱤ ᱜᱚᱫᱮᱜᱼᱟ ᱥᱮ ᱾ ᱟᱫᱚ ᱚᱸᱰᱮ ᱫᱚ ᱠᱟᱹᱢᱤ ᱦᱚᱸ ᱡᱟᱦᱟᱸ ᱡᱟᱦᱟᱸ ᱠᱟᱹᱢᱤ ᱟᱵᱮᱱᱟᱜ ᱢᱤᱫ ᱴᱟᱲᱟᱝ ᱞᱟᱜᱟᱜ ᱠᱟᱱ ᱛᱟᱦᱮᱸᱱᱟ ᱚᱸᱰᱮ ᱟᱵᱮᱱᱟᱜ ᱫᱚᱥ ᱢᱤᱱᱤᱴ ᱛᱤᱜᱤ ᱟᱵᱮᱱᱟᱜ ᱚᱸᱰᱮᱱᱟᱜ ᱠᱟᱹᱢᱤ ᱦᱩᱭᱩᱜ ᱛᱟᱵᱮᱱᱟ ᱚᱱᱟ ᱠᱟᱹᱢᱤ ᱢᱤᱫ ᱴᱟᱲᱟᱝ ᱨᱮᱱᱟᱜ ᱠᱟᱹᱢᱤ ᱾
ᱦᱳᱭ ᱾
ᱟᱨ ᱜᱚᱝᱠᱮ ᱟᱨᱚ ᱢᱤᱫ ᱟᱨᱚ ᱢᱤᱫ ᱨᱚᱠᱚᱢ ᱡᱟᱦᱟᱸ ᱟᱨ ᱚᱱᱟ ᱨᱮᱭᱟᱲ ᱫᱤᱱ ᱜᱤᱠᱚ ᱪᱟᱥᱟ ᱚᱱᱟ ᱟᱭ ᱡᱮᱢᱚᱱ ᱵᱩᱴ ᱠᱩ ᱾
ᱦᱮᱸ᱾
ᱟᱫᱚ ᱚᱱᱟ ᱵᱩᱴ ᱪᱟᱥ ᱚᱱᱛᱮ ᱦᱩᱭ ᱵᱟᱲᱟᱜ ᱜᱮᱭᱟ?
ᱵᱟᱝ ᱵᱟᱝ ᱱᱚᱛᱮ ᱫᱚ ᱵᱩᱲ ᱪᱟᱥ ᱠᱚᱫᱚ ᱵᱟᱝ ᱦᱩᱭᱩᱜ ᱜᱮᱭᱟ ᱱᱚᱱᱛᱮ ᱫᱚ ᱵᱤᱥᱤᱨ ᱵᱷᱟᱜ ᱚᱱᱮᱧ ᱢᱮᱛᱟᱜ ᱢᱮᱪ ᱛᱩᱲᱤ ᱜᱮ ᱵᱤᱥᱤ ᱠᱚ ᱪᱟᱥ ᱜᱮᱭᱟ ᱟᱨ ᱢᱤᱫ ᱵᱟᱨ ᱦᱚᱲ ᱫᱚ ᱜᱩᱦᱩᱢ ᱠᱚ ᱪᱟᱥ ᱜᱮᱭᱟ᱾
ᱟᱪᱪᱷᱟ ᱟᱪᱪᱷᱟ ᱦᱮᱸ ᱛᱚ ᱚᱱᱟ ᱨᱟᱵᱟᱝ ᱫᱤᱱ ᱦᱟᱸᱜ ᱟᱞᱮ ᱥᱮᱫ ᱫᱚ ᱱᱚᱛᱮ ᱫᱚ ᱵᱩᱴ ᱠᱚᱫᱚ ᱮᱸ ᱨᱚᱦᱚᱭ ᱢᱟᱱᱮ ᱮᱨ ᱵᱟᱲᱟ ᱦᱩᱭᱩᱜ ᱛᱟᱦᱮᱸᱱ ᱜᱮᱭᱟ᱾
ᱦᱳᱭ᱾
ᱟᱫᱚ ᱵᱩᱴ ᱫᱚ ᱚᱱᱟ ᱫᱚ ᱟᱭᱢᱟ ᱜᱟᱱ ᱟᱭᱢᱟ ᱟᱹᱰᱤ ᱟᱹᱰᱤ ᱞᱮᱠᱟ ᱠᱟᱛᱮᱫ ᱡᱚᱢ ᱜᱟᱱᱚᱜᱼᱟ᱾ ᱡᱮᱢᱚᱱ ᱟᱛᱟ ᱠᱟᱛᱮᱜ ᱦᱚᱸᱵᱮᱱ ᱡᱚᱢ ᱫᱟᱲᱮᱭᱟᱜᱼᱟ ᱥᱮ ᱟᱛᱟ ᱠᱟᱛᱮᱱ ᱞᱩᱵᱩᱜ ᱠᱟᱛᱮᱜ ᱦᱚᱸᱵᱮᱱ ᱡᱚᱢ ᱫᱟᱲᱮᱭᱟᱜᱼᱟ ᱟᱨ ᱡᱟᱦᱟᱸ ᱡᱚᱠᱷᱚᱱ ᱵᱩᱴ ᱡᱚᱠᱷᱚᱱ ᱜᱟᱫᱟᱨᱚᱜ ᱫᱚ ᱡᱚᱜᱼᱟ ᱡᱚ ᱠᱟᱛᱮᱜ ᱜᱟᱫᱟᱨᱚᱜᱼᱟ ᱜᱟᱫᱟᱨ ᱜᱷᱟᱹᱲᱤᱡ ᱡᱩᱫᱤ ᱵᱮᱨᱮᱞ ᱛᱮᱵᱮᱱ ᱡᱚᱢᱟ ᱚᱱᱟ ᱦᱚᱸ ᱟᱹᱰᱤ ᱪᱮᱦᱨᱟ ᱜᱮ ᱥᱤᱵᱤᱞᱟ᱾
ᱟᱪᱪᱷᱟ
ᱟᱫᱚ ᱦᱟᱸᱜ ᱠᱷᱟᱱ ᱵᱩᱴ ᱫᱚᱢ ᱞᱟᱹᱭ ᱠᱮᱫᱟ ᱟᱫᱚ ᱵᱩᱴ ᱫᱚ ᱦᱟᱸᱜ ᱠᱷᱟᱱ ᱚᱱᱟ ᱫᱚ ᱢᱟᱱᱮ- ᱪᱮᱫ ᱞᱮᱠᱟᱱ ᱢᱟᱱᱮ ᱰᱟᱹᱞ ᱞᱮᱠᱟᱱ ᱡᱤᱱᱤᱥ ᱠᱟᱱᱟ ᱥᱮ ᱪᱮᱫ?
ᱟᱪᱪᱷᱟ ᱜᱚᱝᱠᱮ ᱵᱷᱩᱴ ᱫᱚ ᱟ ᱟᱞᱮ ᱥᱮᱫ ᱫᱚ ᱵᱷᱩᱴ ᱜᱮᱞᱮ ᱢᱮᱛᱟᱜᱼᱟ ᱟᱯᱮ ᱥᱮᱫ ᱫᱚ ᱪᱮᱫ ᱠᱚ ᱟᱢ ᱧᱮᱞ ᱠᱟᱜᱼᱟᱢ ᱥᱮ ᱵᱟᱝᱟ? ᱮᱸ ᱵᱩᱴ ᱫᱟᱹᱞ ᱦᱚᱸᱠᱚ ᱫᱟᱹᱞ ᱛᱟᱦᱮᱱᱟ᱾
ᱟᱪᱪᱷᱟ ᱟᱫᱚ ᱦᱚᱭᱛᱚ ᱦᱮᱸ ᱧᱮᱞ ᱠᱟᱫᱤᱧ ᱦᱚᱭᱛᱚ ᱧᱩᱛᱩᱢ ᱠᱚ ᱵᱷᱮᱜᱟᱨ ᱧᱚᱜ ᱜᱮᱭᱟ ᱟᱫᱚ
ᱦᱳᱭ ᱦᱳᱭ ᱦᱳᱭ ᱦᱳᱭ ᱢᱟᱱᱮ ᱴᱚᱴᱷᱟ ᱟᱯᱮ ᱟᱞᱮ ᱟ ᱟᱞᱮ ᱴᱚᱴᱷᱟ ᱥᱮᱜ ᱚᱱᱟᱜᱤ ᱮᱴᱟᱜ ᱨᱚᱠᱚᱢ ᱡᱩᱫᱤ ᱠᱚ ᱢᱮᱛᱟᱜ ᱟᱯᱮ ᱥᱮᱜ ᱡᱩᱫᱤ ᱚᱱᱟ ᱜᱤ ᱮᱴᱟᱜ ᱨᱚᱠᱚᱢ ᱠᱚ ᱢᱮᱛᱟᱜᱼᱟ᱾ ᱮᱱᱠᱷᱟᱱ ᱵᱟᱝ ᱫᱩᱲᱤ ᱞᱮᱱᱠᱷᱟᱱ ᱢᱟ ᱧᱮᱞ ᱠᱟᱛᱮ ᱦᱚᱸ ᱵᱟᱵᱮᱱ ᱵᱩᱡᱽ ᱫᱟᱲᱮᱭᱟᱜᱼᱟ᱾ ᱵᱟᱝᱵᱮᱱ ᱧᱮᱞ ᱞᱮᱠᱷᱟᱱ ᱫᱚ ᱵᱟᱵᱮᱱ ᱵᱩᱡᱽ ᱫᱟᱲᱮᱭᱟᱜᱼᱟ ᱥᱮ᱾ ᱟᱫᱚ ᱧᱩᱛᱩᱢ ᱵᱷᱮᱜᱟᱨ ᱵᱷᱮᱜᱟᱨ ᱡᱩᱫᱤ ᱵᱚᱱ ᱢᱮᱛᱟᱜᱟᱜᱼᱟ ᱮᱱᱠᱷᱟᱱ ᱪᱤᱠᱟᱛᱮᱵᱚᱱ ᱵᱩᱡᱟ ᱦᱳᱭᱥᱮ᱾ ᱮᱱᱠᱷᱟᱱ ᱟᱹᱞᱤᱧᱟᱜ ᱟ ᱟᱹᱞᱤᱧ ᱫᱚᱞᱤᱧ ᱵᱩᱡᱷᱟᱹᱣᱮᱜ ᱜᱮᱭᱟ ᱡᱮ ᱟᱵᱚ ᱫᱚ ᱵᱷᱩᱴ ᱡᱟᱹᱱᱤ ᱵᱮᱱ ᱵᱟᱲᱟᱭ ᱜᱮᱭᱟ ᱮᱱᱠᱷᱟᱱ ᱮᱸ ᱵᱩᱴ ᱫᱚ ᱧᱮᱞᱟ ᱵᱮᱱ ᱫᱟᱹᱞ ᱦᱚᱸᱠᱚ ᱫᱟᱹᱞ ᱜᱮᱭᱟ ᱫᱟᱹᱞ ᱢᱟᱱᱮ ᱫᱟᱠ ᱠᱟ ᱥᱟᱶᱛᱮ ᱥᱟᱱᱟᱢ ᱡᱚᱢ ᱜᱟᱱᱚᱜᱼᱟ ᱟᱨ ᱵᱩᱴ ᱥᱟᱹᱛᱩ ᱠᱚ ᱡᱟᱦᱟᱸ ᱠᱚ ᱟᱠᱠᱷᱨᱤᱧᱟ ᱞᱩᱵᱩᱜ ᱠᱚ ᱟᱞᱮ ᱥᱮᱜ ᱫᱚ ᱵᱟᱡᱟᱨ ᱠᱚᱨᱮ ᱦᱚᱸ ᱟᱹᱰᱤ ᱟᱹᱰᱤᱜᱮ ᱪᱚᱞᱚᱱᱛᱤ ᱜᱮᱭᱟ ᱵᱩᱴ ᱢᱟᱱᱮ ᱵᱩᱴ ᱫᱟᱹᱞ᱾ ᱥᱮ ᱱᱚᱝᱠᱟ ᱵᱩᱴ ᱨᱮᱱᱟᱜ ᱡᱟᱦᱟᱸ ᱞᱩᱵᱩᱜ᱾
ᱦᱮᱸ
ᱮᱸ ᱱᱚᱣᱟ ᱦᱚᱸ ᱟᱠᱷᱨᱤᱧ ᱟᱠᱷᱨᱤᱧ ᱜᱮᱭᱟ ᱠᱚ ᱟᱹᱛᱩ ᱟᱛᱩ ᱠᱚ ᱟᱹᱜᱩᱭᱟ᱾ ᱠᱩ ᱦᱟᱸᱜ ᱫᱚᱠᱟᱱ ᱠᱚᱨᱮ ᱦᱚᱸ ᱧᱟᱢᱚᱜ ᱜᱮᱭᱟ ᱵᱟᱡᱟᱨ ᱦᱟᱴ ᱵᱟᱡᱟᱨ ᱠᱚᱨᱮ ᱦᱚᱸ᱾
ᱟᱪᱪᱷᱟ᱾ ᱟᱫᱚᱜ ᱠᱷᱟᱱ ᱢᱩᱪᱟᱹᱫ ᱨᱮ ᱢᱤᱫᱴᱟᱝ ᱠᱟᱛᱷᱟᱧ ᱠᱩᱞᱤ ᱢᱮᱭᱟ ᱛᱚ ᱟᱯᱮᱥᱮᱫ ᱚᱱᱟ ᱵᱮᱸᱜᱟᱲ ᱵᱤᱞᱟᱹᱛ ᱛᱤ ᱢᱩᱞᱟᱹ ᱱᱚᱜᱼᱚ ᱱᱚᱣᱟ ᱠᱚᱠᱚ ᱪᱟᱥ ᱜᱮᱭᱟ ᱠᱤ ᱨᱟᱵᱟᱝ ᱫᱤᱱ?
ᱦᱳᱭ ᱦᱳᱭ ᱦᱳᱭ ᱚᱱᱟ ᱫᱚ ᱨᱟᱵᱟᱝ ᱫᱤᱱ ᱜᱮ ᱡᱟᱹᱥᱛᱤ ᱠᱟᱹᱭ ᱛᱮᱠᱚ ᱪᱟᱥᱟ᱾ ᱢᱩᱞᱟᱹ ᱡᱟᱦᱟᱸ ᱵᱮᱱ ᱞᱟᱹᱭ ᱠᱮᱜ ᱫᱚ᱾ ᱚᱱᱟ ᱢᱩᱞᱟᱹ ᱫᱚ ᱨᱟᱵᱟᱝ ᱫᱤᱱ ᱜᱮ ᱡᱟᱹᱥᱛᱤ ᱠᱚ ᱪᱟᱥᱟ, ᱟᱨ ᱡᱟᱦᱟᱸ ᱵᱮᱸᱜᱟᱲ ᱡᱟᱦᱟᱸ ᱠᱟᱛᱷᱟ ᱵᱮᱱ ᱞᱟᱹᱭ ᱠᱮᱭᱟ ᱚᱱᱟ ᱵᱮᱸᱜᱟᱲ ᱫᱚ ᱟᱸ ᱵᱟᱨᱚ ᱢᱟᱥ ᱞᱮᱠᱟ ᱪᱟᱥ ᱜᱟᱱᱚᱜᱼᱟ᱾ ᱡᱮᱢᱚᱱ ᱢᱤᱫ ᱨᱚᱠᱚᱢ ᱡᱟᱦᱟᱸ ᱮᱱᱟᱱ ᱨᱮᱞᱤᱮᱧ ᱞᱟᱹᱭ ᱠᱮᱜ ᱫᱚ᱾
ᱦᱮᱸ
ᱡᱟᱦᱟᱸ ᱫᱚ ᱡᱟᱹᱯᱩᱜ ᱫᱤᱱ ᱨᱮᱱᱟᱜ ᱵᱮᱸᱜᱟᱲ ᱡᱟᱦᱟᱸ ᱠᱚ ᱢᱮᱛᱟᱜ ᱠᱟᱱᱟ᱾
ᱦᱮᱸ ᱦᱮᱸ ᱦᱮᱸ
ᱦᱳᱭ ᱟᱫᱚ ᱟᱨ ᱢᱤᱫᱴᱮᱱ ᱡᱟᱹᱯᱩᱜ ᱫᱤᱱ ᱨᱮᱱᱟᱜ ᱵᱮᱸᱜᱟᱲ ᱟᱨ ᱢᱤᱫᱴᱮᱱ ᱦᱮᱱᱟᱜᱼᱟ ᱚᱱᱟ ᱫᱚ ᱨᱟᱵᱟᱝ ᱫᱤᱱ ᱚᱱᱟ ᱨᱟᱵᱟᱝ ᱫᱱᱟᱜ ᱵᱮᱸᱜᱟᱲ ᱟᱨ ᱡᱟᱹᱯᱩᱜ ᱫᱤᱱ ᱨᱮᱱᱟᱜ ᱵᱮᱸᱜᱟᱲ ᱡᱚᱢ ᱨᱮ ᱠᱟᱹᱴᱤᱡ ᱵᱷᱮᱜᱟᱨ ᱜᱮᱵᱤᱱ ᱟᱹᱭᱠᱟᱹᱣᱟ᱾ ᱦᱳᱭᱥᱮ ᱡᱟᱹᱯᱩᱜ ᱫᱤᱱ ᱨᱮᱱᱟᱜ ᱵᱮᱸᱜᱟᱲ ᱡᱩᱫᱤ ᱵᱮᱱ ᱡᱚᱢᱟ᱾ ᱛᱚ ᱚᱱᱟ ᱫᱚ ᱟᱹᱰᱤ ᱪᱮᱦᱨᱟ ᱥᱤᱵᱤᱞᱟ ᱟᱨ ᱱᱤᱛᱟᱜ ᱡᱟᱦᱟᱸ ᱵᱮᱸᱜᱟᱲ ᱵᱮᱱ ᱡᱚᱢᱟ᱾ ᱚᱱᱟ ᱫᱚᱵᱮᱱ ᱧᱮᱞᱟ ᱞᱮ ᱫᱚ ᱚᱱᱠᱟ ᱫᱚ ᱵᱟᱝ ᱞᱮᱜᱼᱟ ᱩᱛᱩ ᱠᱟᱛᱮᱫ ᱫᱚ᱾ ᱟᱨ ᱪᱚᱠᱟᱜ ᱧᱟᱢᱚᱜᱼᱟ ᱡᱚᱢ ᱜᱷᱟᱹᱲᱤᱡ ᱦᱳᱭ ᱥᱮ ᱟᱫᱚ ᱚᱱᱟ ᱫᱚ ᱚᱱᱠᱟᱱ ᱪᱮᱦᱨᱟ ᱫᱚ ᱵᱟᱝ ᱥᱤᱵᱤᱞᱟ ᱥᱟᱵᱟᱜ ᱥᱟᱵᱟᱜ ᱧᱚᱜ ᱜᱮ ᱥᱤᱵᱤᱞᱟ ᱟᱨ ᱡᱩᱫᱤ ᱟᱨ ᱡᱟᱹᱯᱩᱫ ᱫᱤᱱᱟᱜ ᱵᱮᱸᱜᱟᱲ ᱪᱷᱟᱰᱟ ᱠᱟ ᱠᱟᱛᱮᱫ ᱡᱩᱫᱤ ᱟᱵᱮᱱ ᱨᱟᱵᱟᱝ ᱫᱤᱹᱱᱟᱜ ᱵᱮᱸᱜᱟᱲ ᱡᱩᱫᱤ ᱵᱮᱱ ᱡᱚᱢᱟ ᱮᱱᱠᱷᱟᱱ ᱚᱱᱟ ᱟᱞᱮ ᱥᱮᱫ ᱫᱚ ᱡᱟᱹᱥᱛᱤ ᱠᱟᱭᱛᱮ ᱨᱟᱯᱟᱫᱟᱞᱮ ᱵᱮᱸᱜᱟᱲ ᱦᱳᱭᱥᱮ ᱟᱫᱚ ᱨᱟᱯᱟᱜ ᱠᱟᱛᱮᱫ ᱚᱱᱟ ᱡᱩᱫᱤ ᱡᱩᱫᱤ ᱵᱮᱱ ᱡᱚᱢᱟ ᱮᱱᱠᱷᱟᱱ ᱫᱚ ᱩᱛᱩᱣᱟᱜ ᱡᱟᱦᱟᱸ ᱵᱮᱱ ᱡᱚᱢᱟ ᱵᱟᱝ ᱚᱱᱟ ᱠᱚᱦ ᱦᱚᱸ ᱡᱟᱹᱥᱛᱤ ᱥᱤᱵᱤᱞᱟ ᱨᱟᱯᱟᱜ ᱵᱮᱸᱜᱟᱲ ᱾ ᱦᱳᱭᱥᱮ ᱟᱫᱚ ᱨᱟᱯᱟᱜ ᱵᱮᱸᱜᱟᱲ ᱱᱚᱝᱠᱟ ᱦᱳᱭ ᱟᱨ ᱨᱟᱯᱟᱜ ᱨᱟᱯᱟᱜ ᱵᱮᱸᱜᱟᱲ ᱫᱚ ᱱᱚᱝᱠᱟ ᱠᱟ ᱠᱟᱛᱮᱫ ᱚᱱᱟ ᱫᱚᱞᱮ ᱡᱚᱢᱟ ᱡᱮᱢᱚᱱ ᱵᱮᱨᱮᱞ ᱢᱟᱹᱨᱤᱪ, ᱥᱮ ᱵᱩᱞᱩᱝ, ᱥᱩᱱᱩᱢ, ᱚᱱᱮ ᱚᱱᱟ ᱞᱟᱜᱟᱣ ᱠᱟᱛᱮᱫ ᱨᱟᱯᱟᱜ ᱠᱟᱛᱮ ᱵᱷᱟᱹᱨᱛᱟᱹ ᱠᱟᱛᱮᱫ ᱡᱚᱢ ᱜᱟᱱᱚᱜᱼᱟ᱾ ᱫᱟᱜ ᱢᱟᱹᱲᱰᱤ ᱫᱟᱠᱟ ᱥᱟᱶ ᱢᱟᱹᱰᱤ ᱫᱠᱟ ᱥᱟᱞᱟᱣ ᱦᱚᱸ